ᱦᱳᱭ ᱜᱚᱝᱠᱮ ᱡᱚᱦᱟᱨ ᱜᱮ᱾
ᱦᱳᱭ ᱜᱚᱝᱠᱮ ᱡᱚᱦᱟᱨ ᱜᱮ᱾
ᱟᱨ ᱜᱚᱝᱠᱮ ᱪᱮᱜ ᱞᱮᱠᱟ ᱦᱮᱱᱟᱜ ᱯᱮᱭᱟ ᱚᱲᱟᱜ ᱠᱚᱨᱮᱱ ᱪᱮᱜ ᱞᱮᱠᱟ?
ᱦᱳᱭ ᱜᱚᱝᱠᱮ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟ ᱥᱟᱶᱛᱮ ᱚᱲᱟᱜ ᱦᱚᱲ ᱠᱚᱦᱚᱸ ᱱᱟᱯᱟᱭ ᱜᱮ ᱢᱮᱱᱟᱜ ᱠᱚᱣᱟ ᱪᱤ ᱜᱚᱝᱠᱮ ᱟᱵᱮᱱ ᱫᱚ ᱚᱠᱟ ᱞᱮᱠᱟ ᱢᱮᱱᱟᱜ ᱵᱮᱱᱟ, ᱥᱟᱶᱛᱮ ᱚᱲᱟᱜ ᱦᱚᱲ ᱠᱩ ᱚᱠᱟ ᱞᱮᱠᱟ ᱢᱮᱱᱟᱜ ᱠᱚᱣᱟ?
ᱦᱳᱭ ᱜᱚᱝᱠᱮ ᱟᱹᱞᱤᱧ ᱦᱚᱸ ᱱᱟᱯᱟᱭ ᱜᱮᱭᱟᱞᱤᱧ ᱥᱟᱶᱛᱮ ᱚᱲᱟᱜ ᱨᱮᱱ ᱡᱚᱛᱚ ᱠᱚᱜᱮ ᱱᱟᱯᱟᱭ ᱜᱮᱭᱟ ᱠᱚ ᱟᱨᱠᱤ᱾ ᱜᱚᱝᱠᱮ ᱱᱤᱛᱚᱜ ᱫᱚ ᱪᱤᱜ ᱠᱚᱯᱮ ᱪᱤᱠᱟᱹᱭᱮᱜ-ᱟ ᱟᱯᱮ ᱫᱚ?
ᱟᱨ ᱜᱚᱝᱠᱮ ᱱᱤᱛᱚᱜ ᱫᱚ ᱠᱟᱴᱤᱡ ᱤᱭᱟᱹ ᱥᱮᱱ ᱢᱮᱱᱟᱜ ᱞᱮᱭᱟ ᱟᱨ ᱪᱮᱜ ᱢᱟᱴᱷ ᱥᱮᱜ ᱞᱮ ᱦᱮᱡ ᱠᱟᱱᱟ ᱟᱨ ᱪᱤᱜ ᱢᱟᱴᱷ? ᱥᱮ ᱠᱟᱹᱴᱤᱡ ᱱᱤᱛᱚᱜ ᱫᱚ ᱟᱸᱻ ᱱᱤᱛᱚᱜ ᱟᱨ ᱪᱤᱜ ᱮᱢᱱᱤ ᱧᱮᱞ ᱵᱟᱲᱟ ᱪᱮ ᱦᱮᱡ ᱠᱟᱱᱟᱞᱮ᱾ ᱪᱮᱫ ᱱᱤᱛᱚᱜ ᱫᱚ ᱦᱟᱱᱟ ᱯᱟᱭ ᱜᱤ ᱟᱹᱰᱤ ᱪᱮᱦᱨᱟ ᱢᱚᱡᱽ ᱮ ᱦᱚᱭ ᱫᱟ ᱥᱟᱶᱛᱮ ᱟᱨ ᱪᱤᱱᱛᱩ ᱰᱟᱝᱨᱤ ᱠᱚ ᱟᱹᱛᱤᱧ ᱠᱟᱱ ᱜᱤᱭᱟ᱾
ᱦᱩᱸ ᱦᱩᱸ, ᱟᱪᱪᱷᱟ ᱜᱚᱝᱠᱮ ᱟᱯᱮ ᱥᱮᱱᱟᱜ ᱦᱚᱭ ᱦᱤᱥᱤᱫ ᱠᱚᱜᱮ ᱪᱮᱜ ᱞᱮᱠᱟ ᱟᱨᱠᱤ?
ᱜᱚᱝᱠᱮ ᱟᱞᱮᱥᱮᱫ ᱫᱚ ᱦᱚᱭ ᱦᱤᱥᱤᱫ ᱠᱚᱫᱚ ᱱᱟᱯᱟᱭ ᱜᱤᱭᱟ ᱜᱚᱴᱟ ᱥᱮᱜ ᱜᱮ ᱫᱟᱨᱮ ᱫᱟᱲᱮ ᱱᱟᱹᱲᱤ ᱥᱟᱶᱛᱮ ᱟᱹᱰᱤ ᱪᱮᱦᱨᱟ ᱜᱮ ᱦᱚᱭ ᱫᱟ ᱟᱨ ᱪᱮᱱ ᱱᱤᱛᱚᱜ ᱟᱹᱞᱤᱧ ᱡᱟᱦᱟ ᱞᱤᱧ ᱟᱹᱭᱠᱟᱹᱣ ᱮᱫᱟ ᱟᱨ ᱪᱤᱜ ᱱᱟᱯᱟᱭ ᱜᱮ ᱢᱟᱱᱮ ᱢᱟᱱᱮ ᱢᱤᱫ ᱠᱟᱛᱷᱟ ᱛᱮ ᱢᱟᱱᱮ ᱟᱞᱮ ᱫᱚ ᱚᱠᱥᱤᱡᱮᱱ ᱢᱟᱱᱮ ᱚᱠᱥᱤᱡᱮᱱ ᱠᱚᱨᱮᱱᱟᱜ ᱠᱳᱱᱳ ᱚᱵᱷᱟᱵᱽ ᱵᱟᱹᱱᱩᱜ-ᱟ ᱟᱨ ᱪᱮᱜ᱾ ᱟᱞᱮ ᱫᱚ ᱜᱚᱴᱟ ᱜᱮ ᱫᱟᱨᱮ ᱱᱟᱹᱲᱤ ᱛᱮ ᱯᱮᱨᱮᱡ ᱟᱠᱟᱱᱟ ᱪᱮ᱾
ᱜᱚᱝᱠᱮ ᱟᱫᱚ ᱱᱤᱛ ᱵᱮᱲᱟ ᱫᱚ ᱦᱟᱸᱜ ᱪᱤᱜ ᱠᱚᱵᱮᱱ ᱡᱚᱢ ᱵᱟᱲᱟ ᱠᱮᱜ-ᱟ?
ᱦᱮᱸ ᱜᱚᱝᱠᱮ ᱟᱹᱞᱤᱧ ᱫᱚ ᱚᱱᱮ ᱚᱱᱮ ᱪᱮᱫ ᱚᱱᱮ ᱪᱮᱫ ᱫᱩ ᱵᱟᱡᱟᱜ ᱥᱚᱢᱚᱭ ᱞᱤᱧ ᱡᱚᱢ ᱠᱟᱫᱟ ᱫᱟᱠ ᱠᱟ ᱞᱤᱧ ᱡᱚᱢ ᱠᱟᱫᱟ ᱟᱨ ᱱᱤᱛ ᱛᱚᱜ ᱫᱚ ᱦᱟᱸᱜ ᱦᱮᱞᱟᱣ ᱠᱟᱛᱮ ᱠᱟᱹᱴᱤᱡ ᱪᱟ ᱠᱚ ᱥᱟᱶᱛᱮ ᱵᱤᱥᱠᱩᱴ ᱠᱚ ᱧᱩ ᱵᱟᱲᱟᱭ ᱦᱩᱭᱩᱜ-ᱟ, ᱾ ᱟᱨ ᱤᱱᱟᱹᱯᱚᱨ ᱧᱤᱫᱟᱹ ᱵᱮᱲᱟ ᱟᱨ ᱪᱮ ᱨᱩᱴᱤ ᱵᱟᱠᱷᱟᱱ ᱫᱟᱠᱟ ᱟᱨ ᱪᱮ᱾
ᱦᱩᱸ ᱦᱩᱸ ᱵᱮᱥ ᱱᱟᱯᱟᱭ ᱜᱮ ᱛᱟᱦᱞᱮ᱾
ᱚᱱᱟᱜᱮ ᱧᱤᱫᱟᱹ ᱵᱮᱲᱟ ᱫᱚ ᱠᱚᱢ ᱡᱚᱢ ᱨᱮᱦᱚᱸ ᱟᱨ ᱪᱮᱫ ᱜᱟᱱᱚᱜ ᱜᱮᱭᱟ ᱟᱨ ᱪᱮᱫ᱾
ᱦᱩᱸ ᱦᱩᱸ ᱥᱟᱹᱨᱤ ᱜᱮ ᱱᱟᱯᱟᱭ ᱜᱮ ᱛᱟᱦᱞᱮ᱾ ᱩᱸ
ᱮ ᱜᱚᱝᱠᱮ
ᱟᱞᱮ ᱥᱮᱫ ᱫᱚ ᱦᱟᱸᱜ ᱞᱟᱹᱭ ᱞᱮᱠᱷᱟᱱ ᱫᱚ ᱟᱹᱰᱤ ᱜᱮ ᱫᱟᱜ ᱡᱚᱨᱩᱭ ᱟᱨᱚᱢᱵᱷᱚ ᱠᱮᱜ-ᱟᱭ ᱜᱚᱝᱠᱮ ᱟᱫᱚ ᱦᱟᱸᱜ ᱱᱤᱛᱚᱜ ᱫᱚ ᱟᱹᱭᱠᱟᱹᱜ ᱠᱟᱱᱟ ᱟᱨᱠᱤ ᱧᱩᱨᱩ ᱞᱮᱠᱟ ᱫᱟᱜ ᱦᱟᱸᱜ᱾
ᱟᱪᱪᱷᱟ᱾
ᱦᱩᱸ᱾ ᱟᱫᱚ ᱜᱚᱝᱠᱮ ᱟᱫᱚ ᱦᱟᱸᱜ ᱪᱟᱥ ᱠᱚᱫᱚ ᱛᱤᱱᱟᱹᱜ ᱴᱟ ᱯᱮ ᱤᱫᱤ ᱠᱮᱫᱟ ᱠᱷᱮᱛ ᱠᱚᱨᱮ ᱫᱟᱜ ᱞᱟᱜᱟᱣ ᱟᱠᱟᱱᱟ ᱜᱮᱭᱟ ᱥᱮ ᱵᱟᱝ ᱟᱯᱮ ᱫᱚ?
ᱦᱳᱭ ᱜᱚᱝᱠᱮ ᱟᱞᱮᱥᱮᱫ ᱫᱚ ᱪᱟᱥ ᱠᱟᱹᱢᱤ ᱫᱚ ᱮᱸ ᱯᱩᱨᱟᱹᱣ ᱞᱮᱠᱟ ᱜᱮ ᱟᱨ ᱪᱮᱫ ᱢᱟᱱᱮ ᱜᱚᱴᱟ ᱯᱟᱥᱴᱟ ᱜᱮ ᱟᱹᱞᱤᱧ ᱱᱤᱛᱚᱜ ᱢᱟᱱᱮ ᱦᱟᱹᱲᱭᱟᱹᱨ ᱜᱮᱞᱤᱧ ᱧᱮᱞ ᱧᱟᱢ ᱫᱟ ᱟᱨ ᱪᱮᱫ ᱢᱟᱱᱮ ᱦᱩᱲᱩ ᱠᱚᱠᱚ ᱨᱚᱦᱚᱭ ᱠᱟᱫᱟ ᱥᱟᱶᱛᱮ ᱦᱟᱹᱲᱭᱟᱹᱨ ᱜᱮ ᱫᱚ ᱢᱟᱱᱮ ᱱᱮᱜ-ᱮ ᱠᱚ ᱨᱚᱦᱚᱭ ᱯᱩᱨᱟᱹᱣ ᱠᱟᱫᱟ ᱟᱨ ᱪᱮᱫ ᱟᱨ ᱟᱹᱞᱤᱧ ᱱᱚᱰᱮ ᱠᱷᱚᱱ ᱜᱮᱞᱤᱧ ᱧᱮᱧᱟᱢ ᱫᱟ, ᱟᱨ ᱠᱤᱪᱷᱩ ᱢᱤᱫ ᱵᱟᱨ ᱡᱟᱭᱜᱟ ᱠᱚᱨᱮ ᱚᱱᱠᱟ ᱟᱨᱠᱤ ᱢᱟᱱᱮ ᱥᱤᱭ ᱠᱟᱫᱟ ᱠᱚ ᱟᱹᱣᱨᱤ ᱠᱚ ᱨᱚᱦᱚᱭᱟ ᱟᱨ ᱪᱮ᱾
ᱦᱚᱸ ᱦᱚᱸ ᱦᱚᱸ ᱦᱳᱭ ᱥᱟᱹᱨᱤ ᱜᱮ ᱟᱫᱚ ᱦᱟᱸᱜ ᱱᱤᱛᱚᱜ ᱫᱤᱱ ᱫᱚ ᱛᱟᱦᱞᱮ ᱟᱯᱮ ᱥᱮᱫ ᱫᱚ ᱫᱟᱜ ᱞᱟᱜᱟᱣ ᱟᱠᱟᱱ ᱠᱷᱟᱱ ᱫᱚ ᱠᱷᱮᱛ ᱵᱟᱹᱫᱽ ᱠᱚᱨᱮ ᱮᱸ ᱧᱮᱞ ᱞᱮᱠᱷᱟᱱ ᱦᱮᱸ ᱜᱚᱴᱟ ᱜᱮ ᱦᱟᱸᱜ ᱧᱮᱞ ᱱᱟᱢᱚᱜ ᱠᱟᱱᱟ ᱛᱟᱦᱞᱮ ᱵᱟᱝ ᱦᱩᱲᱩ ᱨᱚᱦᱚᱭ ᱠᱚ ᱦᱮᱸᱥ ᱥᱮ ᱵᱟᱝ ᱦᱟᱹᱲᱭᱟᱹᱨ ᱜᱮ, ᱫᱟᱨᱮ ᱥᱟᱠᱟᱢ ᱠᱚᱦᱚᱸ ᱱᱤᱛᱚᱜ ᱫᱚ ᱟᱭᱢ ᱢᱟ ᱜᱮ ᱦᱟᱹᱨᱭᱟᱹᱲ ᱜᱮ ᱧᱮᱞᱚᱜ-ᱟ ᱟᱨᱠᱤ ᱢᱚᱡᱽ ᱜᱮ ᱟᱨᱠᱤ ᱦᱟᱸᱜ᱾
ᱦᱳᱭ ᱜᱚᱝᱠᱮ ᱥᱟᱶᱛᱮ ᱦᱳ-ᱦᱳᱭ ᱜᱚᱝᱠᱮ ᱥᱟᱶᱛᱮ ᱮᱠᱷᱚᱱ ᱦᱮᱸ ᱠᱷᱮᱛ ᱠᱚᱨᱮ ᱢᱤᱫ ᱵᱟᱨ ᱦᱚᱲ ᱠᱚ ᱠᱟᱹᱢᱤ ᱠᱟᱱ ᱜᱮᱭᱟ ᱥᱟᱶᱛᱮ ᱡᱟᱦᱟᱸᱭ ᱠᱚ ᱜᱩᱯᱤ ᱡᱚᱝ ᱦᱚᱲ ᱠᱚᱦᱚᱸ ᱢᱮᱱᱟᱜ ᱠᱚᱣᱟ ᱟᱨ ᱥᱟᱶᱛᱮ ᱚᱱᱮ ᱜᱩᱯᱤ ᱡᱚᱝ ᱦᱚᱲ ᱠᱚ ᱥᱟᱶᱛᱮ ᱡᱟᱦᱟᱸᱭ ᱠᱚ ᱠᱷᱮᱛ ᱠᱚᱨᱮ ᱠᱟᱹᱢᱤ ᱠᱟᱱᱟ ᱩᱱᱠᱩ ᱦᱚᱸ ᱟᱨᱠᱤ ᱮᱠᱷᱚᱱ ᱦᱚᱸᱛᱚ ᱟᱹᱣᱨᱤ ᱟᱭᱩᱯᱚᱜ-ᱟ ᱪᱮᱫ ᱢᱮᱱᱟᱜ ᱠᱚ
ᱦᱩᱸ ᱦᱩᱸ ᱦᱮᱸ ᱛᱚ ᱦᱟᱸᱜ ᱟᱵᱚ ᱥᱮᱫ ᱫᱚ ᱞᱟᱹᱭ ᱞᱮᱠᱷᱟᱱ ᱚᱱᱛᱮ ᱠᱚᱫᱚ ᱦᱟᱸᱜ ᱮ ᱚᱱᱠᱟ ᱞᱟᱹᱭ ᱞᱮᱠᱷᱟᱱ ᱫᱚ ᱦᱟᱸᱜ ᱵᱟᱝ ᱟᱹᱭᱩᱵ ᱦᱚᱫᱚᱜ-ᱟ ᱥᱮ ᱦᱟᱸᱜ, ᱟᱨᱠᱤ ᱟᱫᱚ ᱥᱤᱛᱩᱝ ᱠᱟᱜ ᱜᱮᱭᱟᱭ ᱛᱚ ᱧᱮᱞᱚᱜ ᱜᱮᱭᱟ ᱦᱚᱲ ᱠᱚ ᱦᱚᱸ ᱟᱨᱠᱤ ᱪᱟᱥ ᱜᱮᱭᱟ ᱠᱚ ᱱᱚᱝᱠᱟ ᱠᱚ ᱨᱩᱭᱟᱹᱲᱚᱜ ᱜᱮᱭᱟ ᱦᱟᱸᱜ ᱚᱠᱚᱭ ᱠᱚᱫᱚ ᱪᱟᱨᱴᱟ ᱚᱠᱚᱭ ᱠᱚᱫᱚ ᱯᱟᱸᱪᱴᱟ ᱦᱚᱸ ᱠᱚ ᱵᱟᱡᱟᱣ ᱜᱮᱭᱟ ᱟᱨᱠᱤ ᱠᱷᱮᱛ ᱠᱷᱚᱱᱟᱜ ᱨᱩᱣᱟᱹᱲ ᱨᱩᱣᱟᱹᱲ ᱛᱮ᱾ ᱦᱮᱸ ᱱᱤᱛᱚᱜ ᱫᱤᱱ ᱫᱚ ᱦᱟᱸᱜ ᱫᱟᱜ ᱮ ᱠᱷᱟᱱ ᱫᱚ ᱨᱚᱦᱚᱭᱮᱫ ᱜᱮᱭᱟ ᱠᱚ ᱟᱨᱠᱤ᱾ ᱟᱪᱪᱷᱟ ᱜᱚᱝᱠᱮ ᱵᱮᱥ ᱱᱟᱯᱟᱭ ᱜᱮ᱾ ᱟᱪᱪᱷᱟ ᱜᱚᱝᱠᱮ ᱟᱯᱮ ᱫᱚ ᱵᱚᱪᱷᱚᱨ ᱨᱮᱫᱚ ᱪᱮᱫ ᱪᱮᱫ ᱯᱮ ᱨᱚᱦᱚᱭ ᱜᱮᱭᱟ ᱚᱱᱠᱟᱱᱟᱜ ᱦᱩᱲᱩ ᱠᱚᱫᱚ?
ᱜᱚᱝᱠᱮ ᱟᱞᱮᱥᱮᱫ ᱫᱚ ᱵᱚᱪᱷᱚᱨ ᱨᱮᱢᱟᱛᱚ ᱦᱩᱲᱩ ᱠᱚᱦᱚᱸ ᱢᱤᱫ ᱫᱷᱟᱣ ᱜᱮᱞᱮ ᱪᱟᱥᱟ ᱮᱱᱛᱮ ᱨᱮᱦᱚᱸ ᱟᱞᱮ ᱡᱟᱦᱟᱸ ᱠᱚ ᱦᱩᱲᱩ ᱠᱚᱞᱮ ᱪᱟᱥᱟ ᱚᱱᱟ ᱠᱚᱫᱚ ᱱᱚᱝᱠᱟ ᱪᱮᱫ ᱢᱟᱱᱮ ᱡᱮᱢᱚᱱ ᱦᱩᱭᱩᱜ ᱠᱟᱱᱟ᱾ ᱦᱮ ᱥᱚᱨᱱᱚ ᱠᱷᱚᱱ ᱮᱛᱚᱵ ᱠᱟᱛᱮ ᱵᱩᱞᱦᱟᱱ ᱞᱚᱞᱞᱟᱴ ᱯᱩᱡᱟᱹᱜ ᱟᱨᱪᱤ ᱚᱱᱟ ᱪᱷᱟᱲᱟ ᱦᱚᱸ ᱱᱟᱣᱟᱱ ᱱᱟᱣᱟᱱ ᱡᱟᱦᱟᱸ ᱦᱩᱲᱩ ᱠᱚ ᱦᱮᱡ ᱟᱠᱟᱱᱟ ᱢᱮᱱᱠᱷᱟᱱ ᱟᱹᱞᱤᱧ ᱫᱚ ᱧᱩᱛᱩᱢ ᱠᱚᱫᱚ ᱵᱟᱝᱞᱤᱧ ᱵᱟᱲᱟᱭᱟ᱾ ᱡᱟᱦᱟᱸ ᱴᱠᱩᱩᱞᱤᱧ ᱵᱟᱲᱟᱭᱟ ᱚᱱᱟ ᱠᱚᱜᱮᱞᱤᱧ ᱞᱟᱹᱭ ᱠᱮᱫᱟ ᱟᱨ ᱪᱮᱫ
ᱦᱳᱭ ᱦᱳᱭ ᱵᱮᱥ ᱱᱟᱯᱟᱭ ᱜᱮ ᱛᱟᱞᱦᱮ᱾
ᱜᱚᱝᱠᱮ ᱟᱨ ᱟᱯᱮ ᱥᱮᱫ ᱫᱚ ᱛᱤᱱ ᱫᱷᱟᱣ ᱠᱚ ᱪᱟᱥᱟ ᱢᱤᱫ ᱫᱷᱟᱣ ᱥᱮ ᱵᱟᱨ ᱫᱷᱟᱣ ᱪᱮ?
ᱦᱳᱭ ᱜᱚᱢᱠᱮ ᱟᱫᱚ ᱟᱞᱮ ᱥᱮᱫ ᱫᱚ ᱦᱟᱸᱜ ᱪᱟᱥ ᱞᱮᱠᱟ ᱛᱮᱫᱚ ᱦᱟᱸᱜ ᱱᱤᱛᱚᱜ ᱫᱤᱱ ᱜᱮ ᱱᱚᱜᱼᱚᱭ ᱟᱥᱟᱲ ᱥᱟᱱ ᱵᱚᱸᱜᱟ ᱜᱮ᱾ ᱟᱫᱚ ᱢᱤᱫ ᱫᱷᱟᱣ ᱜᱮᱞᱮ ᱪᱟᱥᱮᱫᱼᱟ ᱟᱨᱠᱤ ᱦᱩᱲᱩ ᱫᱚ ᱦᱟᱸᱜ᱾
ᱟᱪᱪᱷᱟ᱾
ᱦᱩᱸ᱾
ᱦᱭ ᱜᱚᱝᱠᱮ ᱟᱞᱤᱧ ᱮᱴᱟᱜ ᱫᱤᱥᱚᱢ ᱠᱚᱨᱮᱞᱤᱧ ᱧᱮᱞ ᱟᱠᱟᱫ ᱠᱚᱣᱟ ᱪᱮᱫ ᱢᱟᱱᱮ ᱜᱟᱛᱮ ᱠᱚ ᱢᱮᱱᱟᱜ ᱠᱚᱜᱮᱭᱟ ᱢᱟᱱᱮ ᱩᱱᱠᱩ ᱥᱮᱱ ᱫᱚ ᱟᱨᱠᱤ ᱵᱟᱨ ᱫᱷᱟᱣ ᱠᱚ ᱪᱟᱥ ᱠᱚ ᱟᱫᱚ ᱟᱸᱡᱚᱢ ᱠᱟᱜ ᱠᱚᱣᱟᱞᱤᱧ ᱥᱟᱶᱛᱮ ᱧᱮᱞ ᱦᱚᱸᱞᱤᱧ ᱧᱮᱞ ᱟᱠᱟᱫ ᱠᱚᱣᱟ ᱡᱮ ᱦᱳᱭ ᱱᱩᱠᱩ ᱫᱚ ᱵᱟᱨ ᱫᱷᱟ ᱠᱚ ᱪᱟᱥᱟ ᱟᱨ ᱪᱮᱫ
ᱦᱳᱭ ᱜᱚᱝᱠᱮ ᱟᱫᱚ ᱦᱟᱸᱜ ᱮᱴᱟᱜ ᱮᱴᱟᱜ ᱡᱟᱭᱜᱟ ᱠᱚᱨᱮ ᱧᱮᱞ ᱟᱠᱟᱱ ᱜᱮᱭᱟ᱾ ᱦᱮᱸ ᱚᱸᱰᱮ ᱫᱚ ᱦᱟᱸᱜ ᱫᱟᱜ ᱠᱚᱨᱮ ᱦᱚᱸ ᱚᱱᱠᱟ ᱵᱮᱵᱚᱥᱛᱷᱟ ᱠᱚ ᱛᱟᱦᱮᱱ ᱛᱟᱠᱚ ᱜᱮᱭᱟ ᱦᱮᱸ ᱫᱷᱚᱨᱚᱱ ᱫᱤᱱ ᱠᱚ ᱪᱟᱥᱟ ᱱᱤᱨᱚᱱ ᱚᱠᱛᱚ᱾ ᱱᱤᱨᱮᱱ ᱦᱩᱲᱩ ᱡᱟᱦᱟᱸ ᱠᱚ ᱢᱮᱛᱟᱜ ᱠᱟᱱᱟ ᱚᱱᱟ ᱫᱚ ᱪᱟᱥ ᱜᱮᱭᱟ ᱠᱚ ᱟᱨᱠᱤ᱾ ᱠᱮᱱᱮᱞ ᱫᱟᱜ ᱟᱨ ᱵᱟᱝᱠᱷᱟᱱ ᱱᱚᱝᱠᱟ ᱥᱮᱞᱚ ᱠᱚ ᱛᱟᱦᱮᱱᱟ᱾ ᱦᱮᱸ ᱯᱟᱭᱤᱯ ᱞᱟᱭᱤᱱ ᱡᱩᱫᱤ ᱡᱟᱦᱟᱱᱟᱜ ᱛᱟᱦᱮᱱ ᱠᱷᱟᱱ ᱫᱚ ᱚᱱᱠᱟ ᱠᱷᱮᱛ ᱠᱚᱨᱮ ᱛᱚ ᱚᱱᱟ ᱛᱮᱠᱚ ᱪᱟᱥ ᱜᱮᱭᱟ ᱟᱨᱠᱤ ᱵᱮᱥ ᱫᱷᱟᱨᱟ ᱜᱮᱠᱚ ᱪᱟᱥ ᱜᱮᱭᱟ᱾ ᱟᱨ ᱤᱱᱟᱹ ᱪᱷᱟᱰᱟ ᱦᱚᱸ ᱩᱱ ᱚᱠᱛᱚ ᱠᱚ ᱨᱚᱦᱚᱭ ᱜᱮᱭᱟ ᱡᱚᱱ ᱤᱭᱟᱹ ᱠᱚ ᱜᱩᱦᱩᱢ ᱠᱩ ᱥᱟᱶᱛᱮ ᱚᱱᱠᱟᱱᱟᱜ ᱫᱟᱹᱞ ᱡᱟᱛᱟᱱ ᱡᱤᱱᱤᱥ᱾ ᱠᱚ ᱨᱚᱦᱚᱭᱟ ᱟᱲᱟᱜ ᱠᱚ ᱦᱮᱸ ᱛᱩᱲᱤ ᱟᱲᱟᱜ ᱦᱮᱸ ᱛᱩᱲᱤ ᱠᱚᱠᱚ ᱮᱨ ᱠᱟᱜᱼᱟ ᱟᱨᱠᱤ᱾ ᱩᱱ ᱚᱠᱛᱚ ᱱᱚᱣᱟ ᱠᱚ ᱧᱮᱞᱚᱜ ᱜᱮᱭᱟ᱾ ᱦᱩᱸ ᱦᱮᱸ ᱵᱮᱥ ᱱᱟᱯᱟᱭ ᱜᱮ᱾ ᱟᱪᱪᱷᱟ ᱜᱚᱝᱠᱮ ᱟᱫᱚ ᱟᱯᱮ ᱥᱮᱫ ᱫᱚ ᱦᱟᱸᱜ ᱱᱤᱛᱚᱜ ᱚᱠᱛᱚ ᱫᱚ ᱵᱤᱨᱫᱤᱥᱚᱢ ᱠᱷᱟᱱ ᱟᱯᱮᱥᱮᱫ ᱫᱚ ᱩᱫ ᱠᱚᱫᱚ ᱚᱢᱚᱱᱚᱜ ᱠᱟᱱᱟ ᱥᱮ ᱵᱟᱝ ᱯᱷᱩᱴᱠᱟᱹ ᱠᱚ ᱵᱟᱯᱮ ᱞᱮᱴᱚᱭᱮᱫᱼᱟ ᱵᱟᱯᱮ ᱵᱷᱟᱹᱡᱤᱭᱮᱫᱼᱟ᱾ ᱟ ᱚᱱᱟ ᱠᱚ
ᱦᱳᱭ ᱜᱚᱝᱠᱮ ᱟᱞᱮ ᱥᱮᱫ ᱦᱚᱸ ᱩᱫ ᱠᱚᱫᱚ ᱟᱨᱠᱤ ᱚᱢᱚᱱᱚᱜ ᱠᱟᱱ ᱜᱮᱭᱟ ᱟᱡ ᱟᱞᱮ ᱦᱚᱸ ᱢᱤᱫ ᱵᱟᱨ ᱫᱤᱱ ᱟᱨᱠᱤ ᱩᱫ ᱠᱚ ᱥᱳᱚᱲᱮ ᱵᱟᱲᱟ ᱠᱮᱫ ᱛᱟᱞᱮᱭᱟᱠᱚ, ᱥᱟᱶᱛᱮ ᱵᱷᱟᱹᱡᱤ ᱦᱚᱸ ᱟᱹᱰᱤ ᱢᱚᱸᱡᱽᱜᱤ ᱥᱤᱵᱤᱞ ᱟᱠᱟᱱᱟ ᱥᱟᱣᱛᱮ ᱡᱟᱦᱟᱸ ᱫᱚ ᱵᱩᱞᱩᱝ ᱯᱷᱚᱨᱮ ᱩᱵ ᱠᱚ ᱠᱚ ᱚᱢᱚᱱᱚᱜ ᱫᱚ ᱪᱮᱫ ᱠᱚ ᱢᱮᱛᱟᱜᱼᱟ ᱢᱩᱪᱤ ᱪᱷᱩᱲᱤ ᱩᱵ ᱥᱮ ᱪᱮᱫ ᱩᱫ ᱚᱱᱟ ᱠᱚ ᱟᱨ ᱪᱮᱫ ᱦᱳᱭ ᱚᱱᱟ ᱦᱚᱸ ᱵᱷᱟᱹᱡᱤ ᱠᱟᱛᱮᱫ ᱥᱮ ᱮᱢᱱᱤ ᱞᱟᱫ ᱠᱟᱛᱮ ᱦᱚᱸ ᱟᱹᱰᱤ ᱵᱮᱥ ᱟᱨ ᱪᱮᱫ ᱢᱟᱱᱮ ᱥᱤᱵᱤᱞ ᱠᱟᱱᱟ ᱟᱨ ᱪᱮᱫ᱾
ᱦᱮᱸ ᱦᱮᱸ᱾
ᱮᱢᱱᱤ ᱢᱟᱹᱨᱤᱪ ᱠᱚ ᱥᱟᱶᱛᱮ ᱥᱩᱱᱩᱢ ᱠᱚ ᱥᱟᱶᱛᱮ ᱚᱱᱟ ᱠᱚ ᱢᱮᱥᱟ ᱠᱟᱛᱮᱫ ᱥᱤᱯᱤ ᱠᱟᱛᱮᱫ ᱢᱟᱱᱮ ᱡᱚᱢ ᱞᱮᱠᱷᱟᱱ ᱟᱹᱰᱤ ᱢᱟᱱᱮ ᱫᱟᱭᱟ ᱜᱮ ᱵᱩᱡᱩᱜ ᱠᱟᱱᱟ ᱟᱨ ᱪᱮᱫ᱾
ᱟᱫᱚ ᱦᱟᱸᱜ ᱱᱚᱣᱟ ᱠᱚᱫᱚ ᱦᱟᱸᱜ ᱡᱟᱵᱮᱱ ᱞᱟᱹᱭ ᱠᱮᱫᱮᱜᱼᱟ ᱢᱚᱪᱟ ᱨᱮᱱᱟᱜ ᱩᱞᱤ ᱫᱟᱜ ᱡᱚᱨᱚᱜ ᱠᱟᱱ ᱞᱮᱠᱟᱜᱮ ᱵᱩᱡᱷᱟᱹᱣ ᱮᱱᱟ᱾ ᱱᱟ ᱦᱮᱸ ᱥᱟᱹᱨᱤ ᱜᱮ ᱟᱫᱚ ᱦᱟᱸᱜ ᱱᱚᱶᱟ ᱠᱚᱫᱚ ᱡᱚᱢ ᱦᱩᱭ ᱟᱠᱟᱱ ᱛᱮᱭ ᱟᱫᱚ ᱱᱤᱛᱚᱜ ᱫᱚ ᱦᱟᱸᱜ ᱵᱟᱝ ᱧᱟᱢᱚᱜ ᱠᱟᱱᱟ ᱠᱟᱨᱚᱱ ᱦᱟᱸᱜ ᱟᱹᱞᱤᱧ ᱦᱟᱸᱜ ᱥᱟᱺᱜᱤᱧ ᱨᱮ ᱢᱮᱱᱟᱜ ᱞᱤᱧᱟᱹ ᱱᱚᱣᱟ ᱠᱚᱫᱚ ᱵᱟᱟᱹᱞᱤᱧ ᱧᱟᱢᱮᱫ ᱛᱮ ᱟᱫᱚ ᱦᱟᱸᱜ ᱟᱹᱭᱠᱟᱹᱜ ᱠᱟᱱᱟᱜ ᱦᱟᱸᱜ ᱡᱟᱜᱜᱮ ᱠᱟᱹᱴᱤᱡ ᱞᱤᱧ ᱧᱟᱢ ᱞᱮᱠᱷᱟᱱ ᱟᱨᱠᱤ ᱱᱤᱛᱚᱜ ᱜᱮᱞᱤᱧ ᱧᱟᱢ ᱞᱮᱠᱷᱟᱡ ᱟᱨᱠᱤ ᱡᱚᱢ ᱠᱮᱭᱟᱞᱤᱧ ᱟᱨᱠᱤ ᱚᱱᱠᱟᱜᱮ ᱢᱚᱱᱮ ᱵᱷᱟᱵ ᱦᱩᱭᱩᱜ ᱠᱟᱱᱟ ᱟᱫᱚᱢ ᱪᱤᱠᱟᱹᱭᱟ ᱜᱚᱝ ᱟᱫᱚ ᱚᱱᱟ ᱫᱚ ᱟᱹᱛᱩ ᱫᱤᱥᱚᱢ ᱠᱚᱨᱮ ᱜᱮ ᱦᱟᱸᱜ ᱟᱫᱚ ᱢᱚᱸᱡᱽ ᱢᱚᱸᱡᱽ ᱩᱵ ᱠᱚᱫᱚ ᱥᱮ ᱱᱚᱝᱠᱟ ᱧᱮᱞ ᱠᱷᱟᱱ ᱟᱜ ᱢᱩᱛᱤᱪᱩᱨᱩ ᱡᱟᱦᱟᱸ ᱵᱮᱱ ᱞᱟᱹᱭ ᱠᱮᱫᱟ ᱠᱷᱮᱛ ᱟᱲᱮ ᱠᱚᱨᱮ ᱦᱮᱸ ᱵᱩᱨᱩ ᱤᱭᱟᱹ ᱠᱚᱨᱮ ᱚᱢᱚᱱᱚᱜ ᱠᱟᱱᱟ ᱤᱱᱟᱹ ᱥᱟᱶᱛᱮ ᱚᱨ ᱛᱩᱫ ᱵᱳᱛᱟᱢ ᱩ ᱵᱤᱨ ᱨᱮᱱᱟᱜ ᱩᱵ ᱠᱚ ᱡᱟᱦᱟᱸ ᱦᱮᱸᱫᱮ ᱩᱵ ᱡᱟᱦᱟᱸ ᱧᱮᱞᱚᱜ ᱜᱮᱭᱟ ᱥᱩᱲᱮᱭᱟᱠᱚ ᱤᱱᱟᱹ ᱥᱟᱶᱛᱮ ᱯᱩᱴᱠᱟᱹ ᱮᱢᱟᱱ ᱠᱚ ᱱᱟᱱᱟ ᱦᱩᱱᱟᱹᱨ ᱟᱨᱠᱤ ᱱᱩᱱᱟᱹᱜ ᱢᱚᱸᱡᱽ ᱟᱨᱠᱤ ᱦᱮᱸ ᱡᱟᱦᱟᱸ ᱫᱚ ᱟᱨ ᱡᱟᱦᱟᱸ ᱠᱚᱭᱟᱜ ᱢᱮᱱᱟᱜ ᱛᱟᱠᱚ ᱜᱮᱭᱟ ᱟᱨᱠᱤ ᱱᱚᱣᱟ᱾ ᱠᱷᱮᱛ ᱨᱮᱱᱟᱜ ᱡᱟᱦᱟᱸ ᱵᱩᱥᱩᱵ ᱠᱚᱠᱚ ᱵᱩᱥᱩᱵ ᱠᱚᱠᱚ ᱟᱹᱜᱩ ᱟᱠᱟᱫ ᱫᱚ ᱟᱫᱚ ᱩᱱᱠᱩ ᱡᱩᱫᱤ ᱰᱟᱹᱝᱨᱤ ᱠᱚ ᱵᱟᱹᱱᱩᱜ ᱠᱚᱛᱟ ᱠᱚᱜᱮᱭᱟ ᱥᱮ ᱡᱩᱫᱤ ᱵᱟᱝᱠᱚ ᱟᱹᱠᱷᱨᱤᱧ ᱠᱟᱫᱟ ᱛᱚ ᱚᱱᱟ ᱩᱵ ᱠᱚ ᱠᱷᱚᱱ ᱦᱟᱸᱜ ᱚᱱᱟ ᱯᱚᱪᱟ ᱠᱟᱛᱮᱮᱫ ᱟᱨᱠᱤ ᱡᱚᱱᱚᱢᱚᱜ ᱜᱮᱭᱟ ᱥᱮ ᱩᱵ ᱠᱚᱫᱚ ᱟᱫᱚ ᱱᱚᱣᱟ ᱠᱚᱫᱚ ᱦᱟᱸᱜ ᱟᱹᱰᱤ ᱥᱤᱵᱤᱞᱟ ᱜᱚᱝᱠᱮ ᱪᱮᱫ ᱤᱧ ᱢᱮᱱᱟ ᱟᱫᱚ ᱪᱤᱫᱤᱧ ᱢᱮᱱᱟ ᱥᱟᱹᱨᱤᱜᱮ ᱟᱹᱰᱤ ᱥᱤᱵᱤᱞᱟ ᱱᱚᱣᱟ ᱠᱚᱫᱚ᱾
ᱦᱳᱭ ᱜᱚᱝᱠᱮ, ᱜᱚᱝᱠᱮ ᱚᱱᱟ ᱠᱚᱜᱮ ᱟᱵᱮᱱ ᱡᱚᱠᱷᱚᱱ ᱵᱟᱡᱟᱨ ᱨᱮᱵᱮᱱ ᱪᱟᱞᱟᱜ ᱟᱵᱮᱱ ᱠᱤᱨᱤᱧ ᱟᱹᱰᱤ ᱜᱚᱱᱚᱝ-ᱟ ᱚᱱᱟ ᱠᱚᱫᱚ ᱟᱨ ᱪᱮᱫ, ᱟᱰᱤ ᱜᱮ ᱜᱚᱱᱝᱟᱱᱟ ᱮᱵᱟᱨᱮ
ᱩᱫ ᱠᱚᱫᱚ ᱟᱹᱰᱤ ᱜᱚᱱᱚᱝ ᱜᱮᱭᱟ᱾ ᱱᱚᱣᱟ ᱠᱚᱫᱚ ᱵᱟᱝ ᱧᱟᱢ ᱞᱟᱹᱜᱤᱫᱚᱜᱼᱟ ᱥᱮ ᱟᱨ ᱱᱚᱣᱟ ᱫᱚ ᱟᱹᱰᱤ ᱜᱚᱱᱚᱝ ᱟᱱᱟᱜ ᱠᱟᱱᱟ ᱡᱚᱢ ᱞᱮᱠᱷᱟᱱ ᱫᱚ ᱥᱮ ᱦᱚᱲᱢᱚ ᱨᱮ ᱟᱭᱢᱟ ᱚᱱᱠᱟ ᱱᱟᱜ ᱦᱤᱡᱩᱜ ᱜᱮᱭᱟ ᱟᱫᱚ ᱦᱟᱸᱜ ᱥᱟᱹᱨᱤ ᱠᱟᱛᱷᱟ ᱞᱟᱹᱭ ᱛᱮᱫᱚ ᱟᱨ ᱱᱤᱭᱟᱹ ᱪᱷᱚᱴ ᱜᱮᱞᱤᱧ ᱡᱚᱢ ᱠᱮᱜᱼᱟ ᱟᱨᱠᱤ ᱚᱲᱟᱜ ᱨᱮᱫᱚ ᱵᱟᱹᱱᱩᱜ ᱞᱤᱧᱟ, ᱡᱟᱦᱟᱸ ᱠᱚᱨᱮ ᱢᱮᱱᱟᱜ ᱠᱚᱣᱟ ᱯᱟᱦᱟᱲᱤ ᱮᱞᱟᱠᱟ ᱠᱚᱨᱮ, ᱛᱚ ᱚᱱᱟ ᱡᱟᱭᱜᱟ ᱨᱮ ᱯᱟᱦᱟᱲ ᱪᱮᱛᱟᱱ ᱨᱮ ᱱᱚᱝᱠᱟ ᱩᱵ ᱠᱚ ᱚᱢᱚᱱᱚᱜ ᱜᱮᱭᱟ ᱟᱨᱠᱤ ᱦᱮᱸᱫᱮ ᱜᱮ ᱜᱚᱢᱠᱮ᱾ ᱟᱵᱚ ᱥᱮᱫ ᱡᱮᱢᱚᱱ ᱦᱮᱸᱫᱮ ᱜᱮ ᱚᱱᱢᱚᱱᱚᱜᱼᱟ ᱚᱱᱠᱟᱜ ᱜᱮ ᱦᱮᱸᱫᱮ ᱜᱮ ᱚᱢᱚᱱᱚᱜᱼᱟ᱾ ᱟᱨ ᱱᱚᱣᱟ ᱠᱚ ᱢᱮᱱ ᱛᱟᱦᱮᱱ ᱜᱮᱭᱟ ᱠᱚ ᱟᱨᱠᱤ ᱱᱚᱣᱟ ᱠᱚᱫᱚ ᱟᱹᱰᱤ ᱨᱟᱱ ᱡᱤᱱᱤᱥ ᱠᱟᱱᱟ ᱩᱵ ᱠᱚᱫᱚ ᱟᱨᱠᱤ ᱱᱚᱛᱮ ᱱᱩᱠᱩ ᱜᱮ ᱦᱮᱸ ᱟᱭᱢᱟ ᱨᱟᱱ ᱨᱮ ᱮᱢᱟᱭ ᱩᱵ ᱡᱚᱢ ᱞᱮᱠᱷᱟᱱ ᱫᱚ ᱠᱟᱹᱢᱤᱭ ᱮᱢᱟᱭ ᱟᱨᱠᱤ ᱨᱟᱱ ᱞᱮᱠᱟ ᱦᱚᱲᱢᱚ ᱥᱟᱶᱟᱦᱟᱨ ᱱᱟᱯᱟᱭ ᱛᱟᱦᱮᱱᱟ᱾
ᱜᱚᱝᱠᱮ ᱟᱵᱮᱱ ᱡᱟᱦᱟᱸ ᱵᱮᱮᱱ ᱢᱮᱱᱠᱟ ᱡᱟᱦᱟᱸ ᱚᱱᱟ ᱫᱚ ᱦᱮᱸᱫᱮᱚᱜᱼᱟ ᱪᱮᱫ
ᱦᱩᱸ ᱦᱩᱸ
ᱚᱱᱟ ᱦᱚᱸ ᱟᱞᱤᱧ ᱦᱚᱞᱤᱧ ᱡᱚᱢ ᱟᱠᱟᱟᱜ ᱜᱮᱭᱟ ᱠᱤᱱᱛᱩ ᱚᱱᱟ ᱡᱚᱢ ᱠᱟᱛᱮᱫ ᱫᱚ ᱟᱞᱤᱧ ᱦᱚᱸ ᱚᱱᱠᱟ ᱵᱷᱟᱵ ᱛᱮᱫᱚ ᱵᱟᱞᱤᱧ ᱡᱚᱢ ᱠᱮᱫᱟ ᱥᱮ, ᱛᱟᱦᱚᱞᱮ ᱢᱟᱱᱮ ᱡᱚᱢ ᱠᱮᱫ ᱨᱮᱦᱚᱸ ᱞᱤᱧ ᱟᱹᱞᱤᱧ ᱢᱚᱱᱮᱨᱮ ᱠᱟᱹᱴᱤᱡ ᱤᱭᱟᱹ ᱞᱟᱜᱟᱣ ᱟᱞᱤᱧ ᱠᱟᱱᱟ ᱪᱮᱫᱮ ᱦᱫᱤᱡ ᱡᱮ ᱢᱤᱫᱴᱮᱱ ᱦᱮᱸᱫᱮ ᱡᱤᱱᱤᱥ ᱥᱮ ᱪᱮᱫ ᱢᱟᱱᱮ ᱧᱮᱞᱛᱮ ᱦᱮᱸᱫᱮ ᱜᱮ ᱧᱮᱞᱚᱜ ᱠᱟᱱᱟ ᱛᱟᱦᱚᱞᱮ ᱢᱚᱱᱳᱵᱷᱟᱵᱽ ᱛᱚ ᱟᱞᱟᱫᱟ ᱞᱤᱧ ᱵᱩᱡᱷᱟᱹᱣᱟ ᱡᱚᱢ ᱨᱮᱦᱚᱸ ᱩᱱᱟᱹᱜ ᱤᱭᱟᱹ ᱵᱟᱝᱞᱤ ᱵᱩᱡᱷᱣ ᱢᱟᱱᱮ ᱧᱮᱞ ᱢᱤᱫᱴᱮᱱ ᱠᱚᱞᱟ ᱞᱮᱠᱟᱞᱤᱧ ᱵᱩᱡᱷᱣ ᱮᱫᱟ ᱟᱨ- ᱪᱮᱫ ᱢᱟᱱᱮ ᱚᱱᱠᱟ ᱵᱷᱟᱵ ᱛᱮᱫᱚ ᱦᱳᱭ ᱢᱟᱱᱮ ᱡᱚᱢ ᱨᱮ ᱠᱟᱹᱴᱤᱡ ᱤᱭᱟᱹ ᱧᱚᱜ ᱜᱮᱞᱤᱧ ᱵᱩᱡᱷᱟᱹᱣ ᱮᱟ ᱢᱮᱱᱠᱷᱟᱱ ᱮᱱᱛᱮ ᱨᱮᱦᱚᱸᱞᱤᱧ ᱡᱚᱢ ᱠᱮᱫ ᱜᱮᱭᱟ᱾ ᱢᱟᱱᱮ ᱯᱩᱭᱞᱳ ᱵᱟᱨ ᱞᱤᱧ ᱡᱚᱢ ᱮᱫᱟᱥᱮ ᱟᱞᱤᱧ ᱦᱚᱸ ᱠᱟᱹᱴᱤᱡ ᱢᱟᱱᱮ ᱧᱮᱞ ᱛᱮ ᱠᱟᱹᱴᱤᱡ ᱠᱚᱭᱞᱟ ᱞᱮᱠᱟᱞᱤᱤᱧ ᱵᱩᱡᱷᱟᱹᱣ ᱮᱫᱟ ᱟᱨ ᱪᱮᱫ ᱥᱤᱵᱤᱞ ᱠᱟᱱ ᱨᱮᱦᱚᱸ ᱪᱮᱫ ᱢᱟᱱᱮ ᱢᱚᱱᱮᱨᱮ ᱟᱨ ᱪᱮᱫ ᱢᱟᱱᱮ ᱱᱚᱝᱠᱟ ᱵᱩᱡᱩᱜ ᱠᱟᱱᱟ ᱡᱮ ᱠᱚᱭᱞᱟ ᱞᱤᱧ ᱡᱚᱢ ᱮᱫᱟ ᱥᱮ ᱚᱱᱠᱟ ᱟᱪ
ᱦᱳᱭ ᱦᱳᱭ ᱟᱫᱚ ᱦᱟᱸᱜ ᱥᱟᱹᱨᱤ ᱠᱟᱛᱷᱟ ᱱᱚᱣᱟ ᱫᱚ ᱧᱮᱞ ᱞᱮᱠᱷᱟᱱ ᱫᱚ ᱚᱱᱟ ᱩᱫ ᱠᱚᱫᱚ ᱦᱟᱸᱜ ᱟᱫᱚᱢ ᱚᱛ ᱠᱚᱨᱮ ᱚᱢᱚᱱᱚᱜᱼᱟ ᱦᱮᱸ ᱟᱫᱚ ᱦᱟᱸᱜ ᱦᱮᱸᱫᱮ ᱠᱟᱹᱭᱞᱩ ᱜᱮ ᱧᱮᱞᱚᱜᱼᱟ ᱠᱚᱭᱞᱟ ᱞᱮᱠᱟ ᱟᱨᱠᱤ ᱦᱮᱸ, ᱢᱮ ᱟᱵᱤᱱ ᱪᱮᱫ ᱠᱟᱱ ᱪᱚ ᱟᱨᱠᱤ ᱱᱚᱣᱟ ᱩᱵ ᱠᱟᱱᱟ ᱱᱚᱣᱟ ᱠᱚ ᱡᱚᱢᱟ ᱠᱤ ᱵᱟᱵᱮᱱ ᱡᱚᱢᱟ ᱟᱨᱠᱤ᱾ ᱟᱫᱚ ᱦᱟᱸᱜ ᱥᱟᱹᱨᱤᱜᱮ ᱱᱚᱣᱟ ᱩᱵ ᱠᱩᱜᱮ ᱮᱫᱚᱢ ᱥᱩᱲᱟᱹ ᱨᱮ ᱞᱮᱴᱚ ᱞᱮᱠᱷᱟᱱ ᱵᱟᱵᱟᱨᱮ ᱥᱩᱲᱟᱹ ᱟᱹᱰᱤ ᱥᱤᱵᱤᱞᱟ ᱜᱚᱢᱠᱮ ᱪᱮᱫ ᱞᱤᱧ ᱞᱟᱹᱭᱟ ᱟᱨᱠᱤ ᱥᱟᱹᱨᱤᱱᱟᱜ ᱜᱚᱲᱚᱢ ᱵᱩᱰᱦᱤ ᱛᱟᱠᱚ ᱠᱚ ᱛᱟᱦᱮᱸᱜ ᱩᱱᱠᱩ ᱡᱚᱠᱷᱚᱱ ᱚᱲᱟᱜ ᱨᱮᱞᱤᱧ ᱛᱟᱦᱮᱱ ᱠᱟᱱᱟ ᱛᱚᱠᱷᱚᱱ ᱜᱚᱲᱚᱢᱵᱩᱰᱦᱤ ᱛᱮᱠᱚ ᱟᱹᱜᱩᱭᱮᱫ ᱛᱟᱦᱮᱱᱟ ᱵᱤᱨ ᱠᱷᱚᱱ ᱟᱞᱮ ᱛᱚ ᱵᱤᱨ ᱫᱤᱥᱚᱢ ᱠᱟᱱᱟ, ᱠᱟᱱ ᱜᱮᱭᱟᱞᱮ ᱟᱞᱮ ᱦᱚᱸ ᱵᱤᱨᱼᱵᱩᱨᱩ ᱫᱤᱥᱚᱢ ᱛᱚ ᱟᱹᱰᱤ ᱥᱤᱵᱤᱞ ᱟᱨ ᱪᱮᱫᱞᱤᱧ ᱞᱟᱹᱭᱟ᱾ ᱦᱮᱸ ᱜᱚᱢᱠᱮ ᱮᱠᱫᱚᱢ ᱥᱟᱹᱨᱤᱜᱮ ᱟᱨ ᱱᱮᱛᱟᱨ ᱫᱤᱱ ᱢᱟ ᱫᱟᱜ ᱟᱭ ᱡᱷᱤᱯᱤᱨ ᱡᱷᱤᱯᱤᱨ ᱛᱚ ᱵᱟᱹᱨᱩᱰᱟᱝ ᱠᱚᱦᱚᱸ ᱥᱮᱸᱫᱽᱨᱟ ᱠᱚ ᱦᱩᱭᱩᱜ ᱜᱮᱭᱟ᱾ ᱟᱫᱚ ᱵᱟᱨᱩᱰᱟᱝ ᱡᱤᱞ ᱠᱚᱵᱮᱱ ᱡᱚᱢ ᱟᱠᱟᱫ ᱜᱮᱭᱟ ᱥᱮ ᱵᱟᱝ ᱟᱫᱚ ᱥᱟᱹᱨᱤᱜᱮ ᱮᱠᱫᱚᱢ ᱯᱳᱚᱞᱴᱨᱤ ᱡᱤᱞ ᱞᱮᱠᱟ ᱟᱨᱠᱤ᱾ ᱯᱳᱚᱞᱴᱨᱤ ᱡᱤᱞ ᱞᱮᱠᱟ ᱟᱨᱠᱤ ᱟᱹᱰᱤ ᱢᱚᱸᱡᱽ ᱪᱮᱫ ᱞᱤᱧ ᱞᱟᱹᱭᱟ ᱜᱚᱢᱠᱮ᱾
ᱦᱳᱭ ᱜᱚᱝᱠᱮ ᱚᱱᱟ ᱠᱚᱫᱚ ᱮᱠᱵᱟᱨᱮ ᱢᱟᱱᱮ ᱦᱮᱸ ᱡᱚᱢ ᱞᱮᱠᱷᱟᱱ ᱢᱟᱱᱮ ᱟᱹᱰᱤ ᱫᱤᱥᱟᱹᱜᱼᱟ ᱟᱨ ᱪᱮᱫ ᱢᱟᱱᱮ ᱟᱹᱰᱤ ᱢᱚᱸᱡᱽ ᱵᱩᱡᱷᱟᱹᱜᱼᱟ ᱚᱱᱟ ᱡᱤᱞ ᱠᱚᱫᱚ ᱩᱱᱠᱩᱣᱟᱜ ᱠᱚᱫᱚ ᱢᱟᱱᱮ ᱢᱤᱫ ᱠᱟᱛᱷᱟ ᱛᱮ ᱢᱮᱱᱟ ᱨᱟᱱ ᱞᱮᱠᱟ ᱟᱨ ᱠᱟᱹᱢᱤ ᱨᱮᱜᱮ ᱠᱚ ᱞᱟᱜᱟᱜᱼᱟ ᱪᱮᱫ
ᱦᱮᱸ ᱦᱩᱸ ᱦᱸ ᱦᱳᱭ ᱮᱠᱫᱚᱢ ᱥᱟᱹᱨᱤ ᱜᱮ ᱮᱸ ᱱᱚᱣᱟ ᱠᱚᱫᱚ ᱢᱤᱫᱴᱟᱝᱼᱼ ᱱᱮᱛᱟᱨ ᱫᱤᱱ ᱜᱮᱠᱚ ᱧᱟᱢᱚᱜ ᱜᱮᱭᱟ ᱟᱨᱠᱤ ᱱᱮᱛᱟᱨ ᱫᱤᱱ ᱫᱚᱢᱮ ᱠᱚ ᱨᱟᱜᱟ ᱵᱟᱨᱩ ᱰᱟᱝ ᱦᱮᱸ ᱠᱷᱮᱛ ᱟᱲᱮ ᱠᱷᱮᱛ ᱠᱚᱨᱮ ᱡᱟᱦᱟᱸ ᱫᱟᱜ ᱮᱢᱟᱱ ᱡᱟᱭᱜᱟ ᱠᱚᱨᱮ ᱟᱨ ᱵᱟᱝᱠᱷᱟᱱ ᱱᱚᱚᱱᱠᱟ ᱰᱚᱵᱷᱟᱜ ᱠᱚᱨᱮ ᱟᱫᱚ ᱚᱱᱠᱟ ᱪᱟᱞᱞᱟᱣ ᱦᱩᱭᱩᱜ ᱛᱟᱦᱮᱱ ᱜᱮᱭᱟ ᱟᱨᱠᱤ ᱚᱱᱠᱟ᱾
ᱜᱚᱢᱠᱮ ᱟᱨᱼᱼ ᱠᱷᱚᱱ ᱱᱟᱦᱟᱜ ᱫᱚ ᱱᱚᱝᱠᱟ ᱟᱨᱠᱤ ᱩᱛᱱᱟᱹᱣ ᱠᱟᱱᱟ ᱩᱫ ᱨᱮᱱᱟᱜ ᱚᱝᱠᱮ ᱡᱟᱦᱟᱸ ᱫᱚ ᱢᱤᱫᱼᱼ ᱟᱱ ᱰᱤᱵᱨᱼᱟ ᱟᱨ ᱪ ᱟᱞᱤᱧ ᱞᱧ ᱧᱮᱞᱼᱼ ᱟᱠᱟᱫᱟ ᱡᱮ ᱢᱤᱫᱴᱟᱝ ᱰᱤᱵᱟᱹᱨᱮ ᱵᱩᱥᱩᱵ ᱠᱚ ᱠᱷᱟᱹᱲ ᱫᱫᱟᱠᱚ ᱥᱟᱶᱛᱮ ᱢᱤᱫ ᱨᱚᱠᱚᱢᱼᱼ ᱯᱩᱲᱜᱮ ᱠᱮᱢᱤᱠᱮᱞ ᱠᱚ ᱪᱩᱨᱩᱡᱟᱜ ᱠᱟᱱᱟ ᱡᱟᱦᱟᱸ ᱫᱚ ᱟᱴᱟ ᱞᱮᱠᱟ ᱚᱱᱠᱟ ᱧᱮᱞᱚᱜ ᱠᱟᱱᱟ ᱟᱨ ᱪᱮᱼᱼ ᱢᱟᱱᱮ ᱚᱱᱟ ᱠᱚ ᱠᱤᱪᱷᱩᱠᱩ ᱟᱨ ᱠᱚ ᱵᱚᱜᱚᱡᱜ ᱠᱟᱱᱟ ᱠᱚ ᱢᱟᱱᱮᱼᱼ ᱮ ᱠᱤᱪᱷᱩ ᱚᱱᱟ ᱵᱳᱛᱚᱞ ᱠᱚ ᱠᱩ ᱵᱚᱜᱚᱡ ᱛᱟᱠᱚ ᱥᱟᱶᱛᱮ ᱩᱫᱠᱩ ᱚᱢᱚᱱᱚᱜ ᱠᱟᱱᱟ᱾ ᱟᱨ ᱪᱮ ᱩᱫ ᱠᱚ ᱚᱸᱰᱮ ᱠᱷᱚᱱᱜᱮ ᱢᱮ ᱜᱮᱥ ᱠᱚ ᱞᱮᱠᱟ ᱚᱱᱟ ᱠᱮᱢᱤᱠᱮᱞ ᱫᱟᱨᱟᱭᱛᱮᱼᱼ ᱩᱫ ᱟᱨᱜᱤ ᱚᱢᱚᱱᱚᱜ ᱠᱟᱱᱟ ᱢᱮᱱᱠᱷᱟᱱ ᱚᱱᱟ ᱠᱚ ᱩᱫ ᱫᱚ ᱮᱠᱟᱞ ᱜᱮ ᱵᱟᱝ ᱵᱷᱟᱜᱮᱼᱟ ᱪᱮᱫ ᱟᱹᱞᱤᱧ ᱞᱤᱧ ᱢᱚᱱᱮᱼᱼ
ᱦᱩᱸ ᱦᱩᱸ ᱦᱩᱸ ᱦᱩᱸ ᱦᱮᱸ ᱜᱚᱝᱠᱮ ᱟᱫᱚᱼᱼ
ᱦᱳᱭ ᱦᱳᱭ ᱡᱮᱦᱮᱛᱩ ᱚᱱᱟ ᱫᱚ ᱢᱤᱫᱴᱟᱝ ᱦᱳᱭᱼᱼ ᱢᱤᱫᱴᱮᱱ ᱠᱮᱢᱤᱠᱮᱞ ᱫᱟᱨᱟᱭ ᱛᱮ ᱵᱮᱱᱟᱜ ᱠᱟᱱᱟ ᱥᱮ ᱚᱱᱟ ᱩᱵ ᱫᱚᱼᱼ ᱡᱚᱢ ᱞᱮᱠᱷᱟᱱ ᱦᱚᱲᱢᱚ ᱦᱚᱸ ᱵᱟᱹᱲᱤᱡ ᱫᱟᱲᱮᱭᱟᱜᱼᱟ ᱥᱟᱶᱛᱮ ᱠᱷᱩᱚᱛᱤ ᱫᱟᱲᱮᱭᱟᱜᱼᱟ ᱟᱨ᱾
ᱦᱮᱸ ᱮᱠᱫᱚᱢ ᱥᱟᱹᱨᱤ ᱠᱟᱛᱷᱟ ᱱᱚᱣᱟ ᱫᱚ ᱥᱟᱹᱨᱤ ᱠᱟᱛᱷᱟ ᱠᱟᱱ ᱜᱮᱭᱟ ᱮᱠᱫᱚᱢ ᱚᱱᱟᱼᱼ ᱠᱚ ᱡᱚᱢ ᱞᱮᱠᱷᱟᱱ ᱫᱚ ᱦᱟᱸᱜ ᱦᱚᱲᱢᱚ ᱫᱚ ᱠᱷᱚᱛᱤ ᱜᱮᱭᱟ ᱠᱟᱨᱚᱱ ᱦ ᱠᱮᱢᱤᱠᱮᱞ ᱠᱟᱱᱟ ᱥᱮᱼᱼ ᱟᱫᱚ ᱯᱨᱟᱠᱨᱤᱛᱤᱠ ᱵᱷᱟᱵᱛᱮ ᱡᱟᱦᱟᱸ ᱧᱟᱢᱚᱜ ᱠᱟᱱᱟ ᱚᱱᱟ ᱠᱚᱫᱚ ᱦᱟᱸᱜ ᱟᱨ ᱧᱟᱢᱚᱜ ᱠᱷᱟᱱ ᱫᱚ ᱜᱚᱢᱠᱮ ᱟᱫᱚ ᱦᱟᱸᱜ ᱡᱚᱢ ᱫᱚ ᱡᱚᱢ ᱵᱮ ᱦᱟᱸᱜ ᱟᱨᱠᱤ ᱦᱳᱭ᱾ ᱥᱤᱵᱤᱞ ᱜᱮᱭᱟ ᱟᱨᱠᱤ ᱵᱷᱟᱹᱜᱤ ᱜᱮᱭᱟ ᱟᱨᱠᱤ᱾ ᱯᱨᱟᱠᱨᱤᱤᱛᱤᱠ ᱵᱷᱟᱵᱛᱮ ᱡᱟᱦᱟᱸ ᱧᱟᱢᱮᱫᱼᱟᱵ ᱱᱚᱣᱟ ᱠᱚᱨᱮ ᱢᱚᱱᱚᱜ ᱠᱟᱱᱟ ᱟᱨᱠᱤ ᱱᱚᱣᱟ ᱠᱚᱫᱚᱼᱼ ᱵᱷᱟᱜᱮ ᱡᱤᱱᱤᱥ ᱠᱟᱱ ᱜᱮᱭᱟ ᱥᱟᱹᱨᱤ ᱜᱮᱼᱼ
ᱦᱳᱭ ᱜᱚᱝᱠᱮ ᱚᱱᱟ ᱠᱚᱫᱚ ᱟᱹᱰᱤ ᱫᱟᱢᱟᱱ ᱡᱤᱱᱤᱥ ᱛᱟᱦᱮ ᱠᱟᱱᱟ ᱚᱠᱟᱨᱮᱯᱮ ᱧᱟᱢᱟ ᱟᱨ ᱪᱮᱫ ᱚᱱᱟ ᱠᱚᱫᱚ ᱢᱤᱫ ᱫᱷᱟᱣ ᱜᱮ ᱡᱟᱛᱼᱼ ᱚᱠᱷᱜᱮ ᱧᱟᱢᱱᱟ ᱩᱱ ᱚᱠᱛᱚ ᱜᱮ ᱟᱨ ᱪᱮᱫ᱾
ᱦᱮᱸ ᱦᱮᱸ ᱚᱱᱟ ᱫᱚ ᱱᱚᱣᱟ ᱫᱚᱼᱼ ᱦᱮᱸ ᱱᱚᱣᱟ ᱫᱚ ᱢᱤᱫᱴᱟᱝ ᱯᱨᱟᱠᱨᱤᱛᱤᱠ ᱵᱷᱟᱵᱛᱮ ᱠᱨᱤᱛᱤᱠ ᱵᱷᱟᱵᱛᱮ ᱛᱮᱭᱟᱨ ᱦᱩᱭᱩᱜ ᱠᱟᱱᱟ ᱟᱨᱠᱤ᱾ ᱦᱳᱭ ᱛᱮᱭᱟᱨᱚᱜ ᱠᱟᱱᱟ ᱢᱮᱱᱠᱷᱟᱱ ᱢᱤᱫᱴᱟᱝ ᱮᱢ ᱠᱟᱛᱮᱜ ᱛᱮᱭᱟᱨ ᱛᱟᱵᱚᱱ ᱥᱮ᱾ ᱵᱟᱨᱚ ᱢᱟᱥ ᱱᱚᱣᱟ ᱫᱚ ᱟᱨᱠᱤᱢ ᱛᱮᱭᱟᱨ ᱫᱟᱲᱮᱭᱟᱜᱼᱟ ᱟᱨ ᱱᱚᱣᱟ ᱫᱚ ᱢᱤᱫᱴᱟᱝ ᱥᱟᱞ ᱨᱮ ᱢᱤᱫ ᱫᱷᱟᱣ ᱜᱮ ᱦᱳᱭᱳᱜ ᱜᱮᱭᱟ ᱟᱨᱠᱤ᱾ ᱦᱮᱸ ᱫᱟᱜ ᱥᱤᱡᱮᱱ ᱜᱮ ᱟᱨᱠᱤ ᱪᱤᱠᱟᱭ ᱫᱟᱜᱟᱭ ᱚᱱᱠᱟ ᱥᱤᱥᱴᱮᱢ ᱛᱮᱜᱮ ᱵᱮᱱᱟᱜᱼᱟ᱾ ᱚᱱᱟ ᱠᱷᱟᱹᱛᱤᱨ ᱱᱚᱣᱟ ᱠᱚᱫᱚ᱾ ᱧᱮᱞ ᱞᱟᱹᱠᱛᱤ ᱠᱟᱱᱟ ᱟᱨᱠᱤ ᱡᱚᱢ ᱞᱟᱹᱠᱛᱤ ᱦᱚᱸ ᱠᱟᱱᱟ᱾ ᱦᱮᱸ ᱟᱫᱚ ᱚᱱᱟᱜᱮ ᱜᱚᱢᱠᱮ ᱟᱫᱚ ᱛᱤᱱᱟᱹᱜ ᱵᱮᱱ ᱡᱚᱢ ᱵᱟᱲᱟ ᱟᱠᱟᱫᱼᱟ ᱟᱯᱮ ᱚᱲᱟᱜ ᱠᱚᱨᱮ ᱯᱮ ᱡᱚᱢ ᱜᱮᱭᱟ ᱥᱮ ᱵᱟᱝᱟ ᱟᱨᱠᱤ᱾
ᱤᱱᱠᱟᱹ ᱡᱚᱢᱴᱟ ᱫᱚ ᱦᱩᱭᱩᱜᱳ ᱜᱮᱭᱟ ᱟᱨᱮ ᱢᱟᱡᱷᱮ ᱥᱟᱡᱷᱮ ᱟᱨ ᱪᱮ᱾
ᱦᱩᱸ ᱦᱩᱸ ᱦᱮᱸ ᱟᱫᱚ ᱦᱟᱸᱜ ᱢᱟᱡᱷᱮ ᱥᱟᱡᱷᱮ ᱜᱮ ᱠᱟᱨᱚᱱ ᱦᱜ ᱥᱟᱨᱟᱠᱷᱚᱱ ᱛᱚ ᱵᱟᱝ ᱧᱟᱢᱚᱜᱼᱟ ᱵᱤᱨ ᱠᱚᱨᱮ ᱦᱚᱸ ᱦᱮᱸ ᱚᱠᱚᱭ ᱠᱚᱫᱚᱼᱼ ᱧᱟᱢᱚᱜ ᱜᱮ ᱨᱮᱦᱚᱸ ᱚᱠᱚᱭ ᱫᱚ ᱟᱢ ᱵᱟᱢ ᱪᱟᱞᱟᱣ ᱠᱟᱱᱟ ᱩᱱ ᱦᱳᱜ ᱥᱮ ᱪᱟᱞᱟᱣᱱᱟ ᱛᱟᱭᱚᱢᱚᱜᱼᱼ ᱛ ᱦᱚᱲ ᱠᱚᱚᱸᱞᱟᱝ ᱤᱫᱤ ᱠᱮᱫᱟ ᱚᱱᱠᱟ ᱠᱟᱛᱮᱮᱫ ᱦᱚᱸ ᱦᱩᱭᱩᱜ ᱜᱮᱭᱟ ᱦᱮᱸ ᱥᱮᱮ ᱵᱟᱝ ᱜᱚᱝᱠᱮ?
ᱦᱳᱭ ᱚᱱᱠᱟᱟᱜ ᱜᱮ ᱦᱩᱭᱩᱜᱳᱜᱼᱟ ᱜᱚᱝᱠᱮ ᱚᱠᱟ ᱫᱤᱱ ᱛᱟᱭᱚᱢ ᱞᱮᱠᱷᱟᱱ᱾ ᱟᱨ ᱪᱮᱫ ᱥᱟᱱᱟᱢ ᱦᱚᱲ ᱜᱮᱛᱚ ᱚᱱᱟ ᱠᱚᱜᱮ ᱟᱨ ᱪᱮᱫ ᱢᱟᱱᱮ ᱯᱟᱸᱡᱟ ᱨᱮᱠᱚ ᱛᱟᱦᱮᱱᱟ᱾ ᱢᱟᱱᱮ ᱚᱠᱟ ᱫᱤᱱ ᱫᱚ ᱚᱠᱚᱭ ᱞᱟᱦᱟᱜᱼᱟ ᱚᱠᱟ᱾ ᱛᱟᱭᱚᱢᱚᱜ ᱟᱭ, ᱟᱨ ᱪᱮᱫ ᱢᱮ, ᱟᱵᱮᱱ ᱵᱮᱱ, ᱞᱟᱦᱟ ᱞᱮᱱᱠᱷᱟᱱ, ᱥᱮ ᱫᱤᱱ ᱵᱮᱱ, ᱧᱟᱢᱟ, ᱟᱨ ᱡᱚᱠᱷᱚᱱ, ᱵᱤᱱ ᱛᱟᱭᱚᱢᱚᱜ ᱠᱷᱟᱱ ᱫᱚ, ᱟᱨ ᱪᱮᱫ? ᱵᱟᱵᱮᱱ ᱧᱟᱢᱟ, ᱟᱨ ᱪᱮᱫ?
ᱦᱮᱸ, ᱜᱚᱝᱠᱮ! ᱟᱫᱚ ᱦᱟᱸᱜ, ᱞᱟᱹᱭ ᱜᱮᱭᱟ ᱠᱚ, ᱵᱟᱝ ᱢᱟ ᱡᱚᱠᱷᱚᱱᱮ, ᱫᱟᱜᱟᱭ ᱥᱮ, ᱡᱟᱹᱥᱛᱤ ᱚᱱᱟ ᱫᱚ, ᱫᱟᱜ ᱡᱟᱹᱥᱛᱤ ᱫᱟᱜ ᱞᱮᱠᱷᱟᱡ ᱜᱮ, ᱦᱩᱭᱩᱜᱼᱟ ᱟᱨᱠᱤ, ᱫᱟᱜ ᱡᱟᱦᱟᱸᱨᱮ, ᱫᱟᱜ ᱦᱟᱸᱜ ᱵᱟᱹᱲᱛᱤ ᱫᱟᱜ ᱮᱫᱟᱭ, ᱛᱚ, ᱚᱱᱟ ᱡᱟᱭᱜᱟ ᱨᱮ ᱧᱮᱞᱚᱜ ᱜᱮᱭᱟ, ᱚᱻ ᱡᱟᱦᱟᱸ ᱛᱤᱱᱟᱹᱜ, ᱫᱟᱨᱮ ᱥᱟᱠᱟᱢ ᱠᱚ, ᱛᱟᱦᱮᱱᱟ, ᱥᱮᱭᱟ ᱦᱟᱜ ᱛᱮ, ᱚᱸᱰᱮ ᱠᱷᱚᱱᱟᱜ ᱚᱢᱚᱱᱚᱜᱼᱟ ᱾ ᱟᱨ ᱠᱤ, ᱦᱚᱭ, ᱟᱨᱠᱤ ᱟᱫᱚ, ᱥᱚᱛᱚᱨᱠ ᱵᱷᱟᱵ ᱛᱮ, ᱠᱟᱨᱚ